ᱦᱮᱞᱳ
ᱦᱮᱸ ᱦᱮᱞᱳ᱾
ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ᱾
ᱟᱸᱡᱚᱢᱮᱜ-ᱟ ᱵᱤᱱ?
ᱦᱳᱭ ᱜᱚᱝᱠᱮ ᱟᱹᱰᱤ ᱨᱤᱞᱟᱹ ᱢᱟᱞᱟᱝ ᱜᱮ ᱟᱸᱡᱚᱢᱚᱜ ᱠᱟᱱ ᱛᱟᱵᱤᱱᱟ᱾
ᱟᱪᱪᱷᱟ, ᱟᱪᱪᱷᱟ᱾
ᱢᱮᱱᱠᱷᱟᱱ ᱟᱹᱞᱤᱧᱟᱜ ᱜᱮ ᱪᱮᱫ ᱞᱮᱠᱟ?
ᱦᱳᱭ ᱜᱚᱝᱠᱮ ᱟᱹᱵᱤ ᱱᱟᱜ ᱦᱚᱸ ᱟᱸᱡᱚᱢᱚᱜ ᱠᱟᱱ ᱜᱮᱭᱟ᱾
ᱟᱪᱪᱷᱟ ᱵᱷᱟᱹᱞᱤ ᱠᱟᱛᱷᱟ ᱚᱱᱟ ᱦᱚᱸ᱾ ᱢᱮᱱᱠᱷᱟᱱ ᱜᱚᱝᱠᱮ ᱛᱟᱞᱦᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱟᱯᱳᱭ ᱜᱚᱝᱠᱮ ᱟᱹᱣᱨᱤᱭᱟᱜ-ᱟ ᱦᱟᱹᱜ ᱱᱤᱛᱳᱜ ᱫᱚ᱾
ᱟᱪᱪᱷᱟ ᱜᱚᱝᱠᱮ ᱟᱹᱣᱨᱤᱭᱼᱟ ᱵᱟᱝ᱾
ᱟᱹᱣᱨᱤ, ᱟᱹᱣᱨᱤ ᱟᱵᱤᱱ ᱵᱤᱱ ᱡᱚᱢ ᱠᱮᱜ-ᱟ?
ᱜᱚᱝᱠᱮ ᱦᱮᱸ ᱜᱚᱝᱠᱮ ᱟᱹᱞᱤᱧ ᱦᱚᱸ ᱞᱤᱧ ᱡᱚᱢ ᱠᱮᱜᱼᱟ᱾ ᱡᱚᱢ ᱠᱟᱛᱮᱜ ᱜᱮ ᱱᱚᱜᱼᱚᱭ ᱫᱩᱲᱩᱵ ᱵᱟᱲᱟ ᱟᱠᱟᱱ ᱛᱟᱦᱮᱸᱱ ᱞᱤᱧ᱾ ᱢᱮᱱᱠᱷᱟᱱ ᱟᱫᱚ ᱞᱤᱧ ᱩᱭᱦᱟᱹᱨ ᱜᱚᱫ ᱠᱮᱫᱟ ᱡᱮ ᱠᱟᱹᱴᱤᱡ ᱞᱤᱧ ᱜᱟᱞᱢᱟᱨᱟᱣ ᱞᱮᱱᱜᱮ ᱟᱫᱚ ᱢᱮᱱᱠᱷᱟᱱ ᱟᱫᱚ ᱱᱚᱜᱚᱭ ᱟᱵᱤᱱ ᱴᱷᱮᱱ ᱞᱤᱧ ᱯᱷᱳᱱ ᱠᱮᱫᱟ᱾
ᱟᱪᱪᱷᱟ, ᱟᱪᱪᱷᱟ᱾
ᱦᱳᱭ, ᱦᱳᱭ᱾
ᱚᱠᱟ ᱴᱷᱮᱱ ᱞᱟᱝ ᱛᱟᱦᱮᱸ ᱠᱟᱱᱟ ᱜᱚᱝᱠᱮ ᱛᱟᱦᱮ ᱦᱟᱸᱜ᱾
ᱜᱚᱝᱠᱮ ᱟᱞᱟᱝ ᱫᱚ ᱚᱱᱮ ᱡᱟᱦᱟ ᱚᱱᱟ ᱯᱨᱳᱜᱨᱟᱢ ᱠᱚᱥᱮ ᱯᱷᱟᱱᱥᱮᱱ ᱠᱚ ᱦᱳᱭᱳᱜ ᱠᱟᱱ ᱫᱚ᱾
ᱦᱳᱭ, ᱦᱳᱭ᱾
ᱦᱳᱭ ᱜᱚᱝᱠᱮ ᱚᱱᱟ ᱠᱚ ᱱᱤᱭᱮ ᱜᱮ ᱜᱟᱞᱚᱪ ᱦᱩᱭᱩᱜ ᱠᱟᱱ ᱛᱟᱦᱮᱸᱫ᱾
ᱟᱪᱷᱟ ᱟᱪᱷᱟ ᱵᱟᱝ ᱟᱫᱚ ᱱᱮᱛᱟᱨ ᱫᱚ ᱡᱟ ᱦᱩᱭᱩᱜ ᱠᱟᱱᱟ ᱛᱚ ᱪᱮᱫ ᱵᱮᱱ ᱢᱮᱛᱟ ᱠᱚᱣᱟ ᱵᱚᱦᱚᱜ ᱛᱤᱨᱩᱯ ᱜᱮ ᱥᱟᱱᱟ ᱵᱮᱱᱟ
ᱦᱳᱭ ᱜᱚᱢᱠᱮ ᱢᱮᱱᱠᱷᱟᱱ ᱚᱱᱟ ᱡᱟᱦᱟᱸ ᱩᱱᱠᱩᱣᱟᱜ ᱚᱱᱟ ᱡᱟᱦᱟᱸ ᱴᱟᱺᱰᱤ ᱠᱚᱨᱮ ᱚᱱᱟ ᱯᱨᱳᱜᱨᱟᱢ ᱴᱟᱺᱰᱤ ᱠᱚᱨᱮ ᱚᱱᱟ ᱡᱟᱦᱟᱸ ᱠᱤᱛᱛᱤ ᱠᱟᱱᱰᱚ ᱠᱚᱥᱮ ᱪᱮᱫ ᱵᱤᱱ ᱞᱟᱹᱭᱟ ᱢᱮᱱᱠᱷᱟᱱ ᱚᱱᱟ ᱠᱚ᱾ ᱠᱚᱭᱚᱜ ᱧᱮᱞ ᱧᱟᱢ ᱞᱮᱠᱷᱟᱱ ᱟᱹᱰᱤ ᱢᱚᱱᱮᱨᱮ ᱫᱩᱠ ᱜᱮ ᱟᱹᱴᱠᱟᱹᱨᱚᱜ-ᱟ᱾
ᱦᱩᱸ ᱦᱩᱸ ᱚᱠᱚᱭ ᱪᱮᱫ ᱵᱮᱱ ᱢᱮᱛᱟᱭᱟ ᱚᱠᱚᱭ ᱦᱚᱸᱛᱚ ᱵᱟᱵᱮᱱ ᱢᱮᱱ ᱫᱟᱲᱮ ᱟᱭᱟ ᱥᱮ᱾
ᱦᱳᱭ ᱜᱚᱢᱠᱮ ᱢᱮᱱᱫᱚ ᱚᱠᱚᱭ ᱦᱚᱸ ᱵᱟᱵᱮᱱ ᱢᱮᱱ ᱫᱟᱲᱮ ᱟᱭᱟ ᱢᱮᱱᱠᱷᱟᱱ ᱱᱚᱣᱟ ᱠᱚᱫᱚ ᱟᱵᱚ ᱠᱚᱛᱮ ᱜᱮ ᱵᱩᱡᱽ ᱞᱟᱜᱟᱣ ᱵᱚᱱᱟ ᱡᱟᱦᱟᱸᱭ ᱠᱚᱵᱚᱱ ᱪᱟᱞᱟᱜ ᱠᱟᱱ ᱜᱮᱭᱟ ᱥᱮ ᱚᱱᱠᱟ ᱯᱨᱳᱜᱨᱟᱢ ᱴᱟᱺᱰᱤ ᱛᱮ ᱥᱮ ᱪᱮᱫ ᱞᱮᱠᱟ ᱱᱚᱣᱟ ᱠᱚᱫᱚ ᱟᱵᱚ ᱥᱚᱢᱟᱡᱽ ᱛᱟᱞᱟ ᱵᱟᱲᱤᱡ ᱚᱨᱥᱚᱝ ᱠᱚ ᱟᱞᱚ ᱯᱟᱲᱟᱜ ᱢᱟ ᱢᱮᱱᱠᱷᱟᱱ ᱱᱚᱜ-ᱚ ᱱᱚᱝᱠᱟ ᱩᱭᱦᱟᱹᱨ ᱵᱷᱟᱵᱽᱱᱟ ᱫᱚᱦᱚ ᱞᱮᱱᱠᱷᱟᱱ ᱜᱮ ᱟᱞᱤᱧ ᱫᱚᱞᱤᱧ ᱢᱚᱱᱮᱭᱟ ᱱᱚᱣᱟ ᱠᱚ ᱡᱤᱱᱤᱥ ᱫᱚ ᱠᱚᱢᱚᱜ-ᱟ ᱥᱮ ᱪᱮᱫ ᱞᱮᱠᱟ᱾
ᱮᱠᱫᱚᱢ
ᱦᱳᱭ ᱦᱳᱭ ᱛᱟᱦᱚᱞᱮ ᱜᱚᱝᱠᱮ ᱱᱚᱜ-ᱚᱭ ᱡᱟᱦᱟᱸ ᱱᱚᱜ-ᱚᱭ ᱞᱟᱹᱭ ᱫᱟᱹᱞᱤᱧ ᱱᱚᱜ-ᱚᱭ ᱡᱟᱦᱟᱸ ᱥᱮᱬᱟ ᱵᱚᱦᱚᱜ ᱠᱚ ᱚᱠᱛᱚ ᱠᱚ ᱮᱢ ᱠᱟᱜ ᱞᱟᱝ ᱫᱚ ᱥᱮ ᱡᱮ ᱡᱟᱦᱟᱸ ᱚᱱᱟᱠᱚ ᱚᱠᱛᱚ ᱠᱚ ᱛᱚᱞ ᱟᱠᱟᱫ ᱫᱚ ᱢᱮᱱᱠᱷᱟᱱ ᱱᱚᱣᱟ ᱠᱚ ᱟᱛᱩ ᱛᱟᱞᱟ ᱨᱮᱜᱮ ᱡᱩᱫᱤ ᱡᱟᱦᱟᱱᱟᱜ ᱜᱮ ᱡᱟᱦᱱᱟᱜ ᱥᱟ ᱛᱟᱢ ᱤᱫᱤ ᱠᱟᱛᱮᱫ ᱡᱩᱫᱤ ᱞᱟᱝ ᱜᱟᱞᱢᱟᱨᱟᱣ ᱠᱚᱜ-ᱟ ᱢᱮᱱᱠᱷᱟᱱ ᱠᱟᱹᱴᱤᱡ ᱵᱟᱝ ᱡᱩᱛ ᱠᱚᱜ-ᱟ᱾
ᱦᱳᱭ ᱦᱳᱭ ᱚᱠᱟᱴᱟᱜ ᱥᱟᱛᱟᱢ ᱤᱫᱤ ᱠᱟᱛᱮ ᱞᱟᱝ ᱜᱚᱞᱯᱚᱭᱟ ᱜᱚᱢᱠᱮ ᱠᱟᱹᱴᱤᱡ ᱞᱟᱹᱭ ᱥᱚᱫᱚᱨ ᱵᱤᱱ᱾
ᱜᱚᱢᱠᱮ ᱢᱮᱱᱠᱷᱟᱱ ᱟᱹᱞᱤᱧ ᱫᱚᱞᱤᱧ ᱞᱟᱹᱭᱟ ᱡᱮ ᱱᱚᱜ-ᱚᱭ ᱡᱟᱦᱟᱸ ᱵᱤᱨ ᱵᱩᱨᱩ ᱱᱤ ᱵᱤᱨ ᱵᱩᱨᱩ ᱫᱤᱠ ᱫᱤᱭᱮ ᱜᱮ ᱡᱩᱫᱤ ᱞᱤᱧ ᱞᱟᱹᱭᱟ᱾ ᱛᱟᱦᱚᱞᱮ ᱪᱮᱫ ᱞᱮᱠᱟ ᱪᱮᱫ ᱞᱮᱠᱟ ᱜᱟᱱ ᱠᱚᱜ-ᱟ᱾
ᱜᱚᱝᱠᱮ ᱡᱩᱛ ᱥᱟᱺᱦᱤᱡ ᱜᱮ ᱜᱟᱱᱚᱜ-ᱟ ᱪᱮᱫᱟᱜ ᱵᱟᱝ ᱵᱤᱨ ᱵᱩᱨᱩ ᱫᱚ ᱟᱵᱚᱣᱟᱜ ᱟᱫᱷᱟ ᱚᱲᱟᱜ ᱥᱮ ᱟᱫᱷᱟ ᱡᱚᱢ ᱧᱩ ᱠᱟᱱᱟ ᱚᱱᱟ ᱫᱤᱠ ᱫᱤᱭᱮ ᱜᱚᱞᱯᱚ ᱫᱚ ᱢᱟᱱᱮ ᱟᱹᱰᱤ ᱡᱚᱛᱷᱟᱛ ᱠᱟᱛᱷᱟ ᱛᱚ᱾
ᱦᱳᱭ ᱦᱳᱭ ᱢᱮᱱᱠᱷᱟᱱ ᱚᱱᱟ ᱜᱮᱞᱤᱧ ᱞᱟᱹᱭᱮᱫ-ᱟ᱾ ᱡᱮ ᱱᱚᱜ-ᱚᱭ ᱡᱟᱦᱟᱸ ᱛᱟᱦᱚᱞᱮ ᱜᱚᱝᱠᱮ ᱵᱤᱨ ᱵᱩᱨᱩ ᱠᱚᱫᱚ ᱟᱯᱮᱥᱮᱫ ᱫᱚ ᱪᱮᱫ ᱞᱮᱠᱟ ᱜᱤ?
ᱟᱞᱮ ᱥᱮᱫ ᱫᱚ ᱜᱚᱝᱠᱮ ᱦᱮᱱᱟᱜ ᱫᱚ ᱦᱮᱱᱟᱜ ᱜᱮᱭᱟ ᱦᱟᱸᱜ ᱢᱟᱱᱮ ᱪᱮᱫ ᱤᱧ ᱞᱟᱹᱭᱟ ᱵᱟᱝ ᱵᱤᱨ ᱵᱟᱝ ᱴᱟᱺᱰᱤ ᱵᱟᱱᱟᱨ ᱛᱮᱜᱮᱞᱮ ᱯᱮᱨᱮᱡ ᱜᱮᱭᱟ ᱟᱞᱮ ᱫᱚ᱾
ᱟᱪᱪᱷᱟ ᱢᱮᱱᱠᱷᱟᱱ ᱚᱱᱟ ᱦᱚᱸ ᱟᱹᱰᱤ ᱱᱟᱯᱟᱭ ᱠᱟᱛᱷᱟ ᱜᱮ ᱜᱚᱢᱠᱮ ᱟᱞᱮ ᱠᱚᱢᱟ ᱵᱤᱨ ᱵᱩᱨᱩ ᱛᱮᱫᱚ ᱵᱟᱝᱞᱮ ᱯᱮᱨᱮᱡᱟ ᱟᱞᱮ ᱫᱚ ᱚᱱᱠᱟ ᱴᱟᱺᱰᱤ ᱜᱮ᱾ ᱮᱱᱠᱷᱟᱱ ᱟᱞᱮ ᱫᱚ ᱢᱟᱱᱮ ᱥᱚᱢᱟᱱ ᱜᱮᱭᱟᱞᱮ ᱜᱚᱢᱠᱮ ᱚᱱᱠᱟ ᱜᱮ, ᱰᱩᱝᱨᱤ ᱠᱚ ᱥᱮ ᱪᱮᱫ ᱞᱮᱠᱟ ᱚᱱᱠᱟ ᱦᱚᱸ ᱜᱚᱝᱠᱮ ᱵᱟᱱᱩᱜ ᱜᱮᱭᱟ᱾
ᱟᱪᱪᱷᱟ ᱟᱪᱪᱷᱟ
ᱛᱟᱦᱚᱞᱮ ᱜᱚᱢᱠᱮ ᱵᱤᱨᱠᱩᱨᱩ ᱵᱤᱨᱵᱩᱨᱩ ᱠᱚ ᱫᱚᱵᱤᱱ ᱥᱮᱱ ᱵᱟᱲᱟ ᱟᱠᱟᱱ ᱜᱮᱭᱟ? ᱡᱚᱠᱷᱚᱱ ᱵᱤᱱ ᱞᱟᱹᱭ ᱫᱟ ᱢᱮᱱᱟᱜ-ᱟ᱾
ᱦᱳᱭ ᱜᱚᱝᱠᱮ ᱥᱮᱱ ᱫᱚᱞᱤᱧ ᱥᱮᱱ ᱵᱟᱲᱟ ᱟᱠᱟᱱ ᱜᱮᱭᱟ ᱦᱟᱸᱜ ᱟᱫᱚ ᱢᱟᱱᱮ ᱩᱱᱟᱹᱜ ᱡᱟᱹᱥᱛᱤ ᱦᱚᱸ ᱦᱟᱸᱜ ᱵᱟᱹᱞᱤᱧ ᱥᱮᱱ ᱵᱟᱲᱟ ᱠᱟᱱᱟ ᱟᱫᱚ ᱡᱚᱠᱷᱚᱱ ᱚᱲᱟᱜ ᱠᱚᱨᱮ ᱵᱟᱠᱚ ᱛᱟᱦᱮᱱᱟ ᱛᱚᱠᱷᱚᱱ ᱢᱮᱨᱚᱢ ᱠᱚᱞᱤᱧ ᱤᱫᱤ ᱵᱟᱲᱟ ᱟᱠᱟᱫ ᱠᱚᱣᱟ᱾
ᱟᱪᱪᱷᱟ ᱢᱮᱱᱠᱷᱟᱱ ᱜᱩᱯᱤ ᱠᱚ ᱵᱟᱝ?
ᱦᱳᱭ ᱦᱳᱭ ᱟᱨ ᱟᱞᱮ ᱤᱭᱟᱹ ᱨᱮᱫᱚ ᱫᱤᱥᱚᱢ ᱨᱮᱫᱚ ᱢᱮᱱᱟᱜ ᱠᱟᱜ-ᱟ ᱦᱟᱸᱜ ᱢᱟᱱᱮ ᱵᱤᱨ ᱵᱩᱨᱩ ᱦᱟᱸᱜ ᱩᱱᱟᱹᱜ ᱡᱟᱹᱥᱛᱤ ᱵᱟᱹᱱᱩᱜ ᱠᱟᱜ ᱛᱟᱞᱮᱭᱟ ᱥᱮ᱾
ᱦᱳᱭ ᱦᱳᱭ᱾
ᱟᱫᱚ ᱚᱱᱟ ᱵᱤᱨ ᱵᱩᱨᱩ ᱵᱟᱧᱪᱟᱣ ᱫᱚᱦᱚᱭ ᱞᱟᱹᱜᱤᱫ ᱠᱚᱢᱤᱴᱤ ᱢᱮᱱᱟᱜ ᱠᱟᱜ ᱠᱚᱣᱟ ᱦᱟᱸᱜ ᱢᱟᱱᱮ ᱟᱞᱮ ᱛᱩᱻ ᱫᱷᱟᱨ ᱯᱟᱥ ᱠᱚᱨᱮ ᱛᱤᱱᱟᱹᱜ ᱜᱟᱱ ᱯᱟᱲᱟ ᱠᱚ ᱢᱮᱥᱟ ᱢᱮᱱᱟᱜ ᱠᱟᱜ ᱠᱚᱣᱟ ᱚᱱᱟ ᱯᱟᱲᱟ ᱠᱚ ᱥᱟᱱᱟᱢ ᱤᱭᱟᱹ ᱨᱮᱜᱮ ᱢᱮᱥᱟ ᱦᱮᱱᱟᱜ ᱠᱚᱣᱟ ᱢᱟᱱᱮ ᱯᱨᱚᱛᱮᱠᱴᱤ ᱟᱛᱳ ᱨᱮᱜᱮ᱾ ᱟᱫᱚ ᱜᱚᱴᱟ ᱟᱛᱩ ᱨᱮᱱ ᱵᱟᱨ ᱦᱚᱲ ᱠᱟᱛᱮᱷ ᱰᱮᱞᱤ ᱰᱤᱭᱩᱴᱤ ᱞᱟᱜᱟᱣ ᱠᱚᱣᱟ ᱵᱤᱨ ᱨᱮ᱾
ᱟᱪᱪᱷᱟ ᱢᱮᱱᱠᱷᱟᱱ ᱦᱚᱨᱦᱚ ᱥᱮ ᱧᱮᱞ?
ᱦᱳᱭ ᱦᱳᱭ ᱟᱫᱚ ᱥᱩᱫᱷᱩ ᱫᱤᱱ ᱵᱮᱲᱟ ᱴᱩᱠᱩᱜ ᱜᱮ ᱧᱤᱫᱟᱹ ᱵᱮᱲᱟ ᱫᱚ ᱦᱟᱸᱜ ᱵᱟᱝᱟ᱾
ᱦᱳᱭ ᱜᱚᱝᱠᱮ ᱧᱤᱫᱟᱹ ᱵᱮᱲᱟ ᱫᱚ ᱪᱮᱫ ᱞᱮᱠᱟ ᱨᱮᱵᱮᱱ ᱰᱤᱣᱴᱤᱭᱟ ᱥᱮ ᱪᱮᱫ ᱞᱮᱠᱟ? ᱟᱹᱰᱤᱜᱟᱱ ᱱᱟᱱᱟ ᱦᱩᱱᱟᱹᱨ ᱡᱤᱵᱽ-ᱡᱤᱭᱟᱹᱞᱤ ᱠᱚᱠᱚ ᱛᱟᱸᱦᱮᱱ ᱜᱮᱭᱟ ᱥᱮ᱾
ᱦᱳᱭ ᱦᱳᱭ᱾
ᱢᱮᱱᱠᱷᱟᱱ ᱡᱤᱣᱤ ᱵᱚᱛᱚᱨ ᱫᱚ ᱠᱟᱹᱴᱤᱡ ᱫᱚᱦᱚ ᱫᱚ ᱵᱷᱟᱜᱤ ᱜᱮᱭᱟ ᱢᱮᱱᱠᱷᱟᱱ᱾
ᱦᱳᱭ ᱦᱳᱭ᱾
ᱛᱟᱦᱞᱮ ᱜᱚᱝᱠᱮ ᱱᱚᱜ-ᱚᱭ ᱡᱟᱦᱟᱸ ᱟᱹᱰᱤ ᱱᱟᱯᱟᱭ ᱠᱟᱹᱢᱤ ᱯᱮ ᱠᱟᱹᱢᱤᱭᱮᱜ ᱛᱟᱵᱚᱱᱟ᱾ ᱱᱚᱜ-ᱚᱭ ᱡᱟᱦᱟᱸ ᱵᱤᱱ ᱞᱟᱹᱭ ᱠᱮᱜ-ᱟ ᱡᱮ ᱚᱱᱟ ᱵᱤᱨ ᱵᱩᱨᱩ ᱵᱟᱧᱪᱟᱣ ᱥᱮ ᱪᱮᱫ ᱞᱮᱠᱟ? ᱱᱚᱣᱟ ᱠᱚ ᱫᱤᱠ ᱫᱤᱭᱮ ᱠᱚᱢᱤᱴᱤ ᱯᱮ ᱵᱮᱱᱟᱣ ᱠᱟᱜ-ᱟ ᱥᱮ ᱪᱮᱫ ᱞᱮᱠᱟ ᱟᱹᱛᱩ ᱠᱚᱨᱮᱱ ᱥᱮ ᱟᱹᱛᱩ ᱥᱩᱨ ᱠᱚᱨᱮᱱ ᱟᱹᱛᱩ ᱨᱮᱱ ᱠᱚ ᱟᱛᱮᱫ ᱜᱮ?
ᱢᱮᱱᱠᱷᱟᱱ ᱱᱚᱣᱟ ᱢᱟ ᱟᱹᱰᱤ ᱱᱟᱯᱟᱭ ᱠᱟᱛᱷᱟ ᱜᱮ᱾ ᱛᱟᱦᱞᱮ ᱜᱚᱝᱠᱮ ᱡᱚᱫᱤ ᱚᱱᱟ ᱛᱟᱦᱞᱮ ᱵᱟᱨ ᱠᱟᱛᱷᱟ ᱜᱮ ᱵᱤᱱ ᱞᱟᱹᱭ ᱠᱷᱟᱡ ᱪᱮᱫ ᱞᱮᱠᱟ ᱨᱮᱯᱮ ᱪᱮᱫᱠᱟᱭᱫᱟ ᱚᱱᱟ ᱵᱤᱨ ᱵᱩᱨᱩ ᱵᱟᱧᱪᱟᱣ ᱞᱟᱹᱜᱤᱫ? ᱡᱩᱫᱤ ᱵᱟᱨ ᱠᱟᱛᱷᱟ ᱜᱟᱱ ᱵᱤᱱ ᱟᱸᱡᱚᱢ ᱥᱟᱰᱮ ᱟᱹᱞᱤᱧᱟ᱾
ᱵᱟᱝ ᱜᱚᱝᱠᱮ ᱟᱫᱚ ᱱᱮᱛᱟᱨ ᱫᱚ ᱠᱟᱴ ᱨᱮᱭᱟᱜ ᱟᱭᱢᱟ ᱠᱚᱢ ᱡᱤᱱᱤᱥ ᱠᱚ ᱵᱮᱱᱟᱣᱫᱟ ᱥᱮ
ᱦᱳᱭ ᱦᱳᱭ᱾
ᱚᱱᱟ ᱦᱚᱛᱮᱜ ᱛᱮ ᱠᱟᱴ ᱢᱟᱜ ᱦᱚᱲ ᱠᱚ ᱰᱷᱮᱨ ᱟᱠᱟᱱᱟ᱾
ᱦᱳᱭ ᱦᱳᱭ ᱱᱚᱣᱟ ᱦᱚᱸ ᱧᱮᱞᱚᱜᱚᱜ ᱠᱟᱱ ᱜᱮᱭᱟ ᱡᱟᱦᱟᱸ ᱫᱚ᱾
ᱦᱳᱭ ᱟᱫᱚ ᱟᱞᱮ ᱫᱚ ᱢᱟᱱᱮ ᱩᱱᱟᱹᱜ ᱡᱟᱹᱥᱛᱤ ᱦᱚᱸ ᱵᱤᱨ ᱵᱟᱹᱱᱩᱜ ᱠᱟᱜ-ᱟ ᱦᱟᱸᱜ᱾ ᱟᱫᱚ ᱵᱟᱝᱢᱟ ᱠᱟᱴ ᱢᱟᱜ ᱫᱚ ᱢᱟᱱᱟ ᱫᱚ ᱵᱟᱹᱱᱩᱜ ᱠᱟᱜ-ᱟ᱾ ᱟᱫᱚ ᱟᱢ ᱫᱚᱨᱠᱟᱨᱤ ᱨᱮᱢ ᱟᱹᱜᱩ ᱫᱟᱲᱮᱜ-ᱟ, ᱦᱳᱭᱛᱚ ᱚᱲᱟᱜ ᱮᱢ ᱵᱮᱱᱟᱣᱟ ᱚᱱᱟ ᱞᱟᱹᱜᱤᱫ ᱥᱮᱱᱮᱨ, ᱥᱮᱱᱨᱟᱵᱮᱱ ᱚᱱᱟ ᱞᱟᱹᱜᱤᱫ ᱵᱮᱱ ᱟᱹᱜᱩᱭᱟ᱾ ᱵᱟᱛᱟᱭᱟᱵᱮᱱ ᱚᱱᱟ ᱞᱟᱹᱜᱤᱫ ᱵᱮᱱ ᱟᱹᱜᱩᱭᱟ᱾ ᱠᱷᱩᱱᱴᱤ ᱟᱵᱮᱱ ᱚᱱᱟ ᱞᱟᱹᱜᱤᱫ ᱵᱮᱱ ᱟᱹᱜᱩᱭᱟ᱾
ᱟᱨ ᱡᱟᱦᱟᱸ ᱨᱚᱦᱚᱲᱚᱜ-ᱟ ᱚᱱᱟ ᱫᱚ ᱠᱟᱴ ᱞᱟᱹᱜᱤᱫ᱾ ᱮᱱᱛᱮ ᱠᱟᱴ ᱞᱟᱹᱜᱤᱫ ᱫᱚ ᱥᱩᱫᱷᱩ ᱮᱠᱟᱱ ᱨᱚᱦᱚᱲᱟᱜ ᱜᱮ ᱵᱮᱨᱮᱞᱟᱜ ᱫᱚ ᱵᱟᱠᱚ ᱟᱜᱩᱪᱚᱜ-ᱟ᱾
ᱟᱪᱪᱷᱟ, ᱢᱮᱱᱠᱷᱟᱱ ᱚᱱᱟ ᱠᱟᱴ ᱠᱚ ᱞᱟᱹᱜᱤᱫ ᱥᱮ ᱚᱱᱟ ᱩᱸᱻ ᱤᱥᱤᱱ ᱵᱟᱲᱟ ᱠᱚ ᱞᱟᱹᱜᱤᱫ ᱫᱚ ᱚᱱᱟ ᱨᱚᱦᱚᱲ ᱠᱚᱣᱟᱜ ᱜᱮ ᱡᱟᱦᱟᱸ ᱠᱚ ᱨᱚᱦᱚᱲ ᱠᱚᱜ-ᱟ᱾ ᱵᱤᱨ ᱵᱩᱨᱩ ᱨᱮ, ᱟᱪᱪᱷᱟ ᱢᱮᱱᱠᱷᱟᱱ ᱚᱱᱟ ᱡᱟᱦᱟᱸ ᱵᱤᱱ ᱞᱟᱹᱭ ᱠᱮᱫ ᱫᱚ᱾ ᱚᱱᱮ ᱚᱲᱟᱜ ᱵᱮᱱᱟᱣ ᱥᱮ ᱠᱟᱴᱷ ᱥᱮ ᱥᱮᱱᱮᱨ ᱥᱮ ᱠᱷᱩᱱᱴᱤ ᱢᱮᱱᱠᱷᱟᱱ ᱱᱚᱣᱟ ᱠᱚᱫᱚ ᱛᱤᱱᱟᱹᱜ ᱜᱟᱱ ᱫᱷᱟᱹᱨᱤᱡ ᱠᱚ ᱢᱟᱜ ᱦᱚᱪᱚᱜ ᱜᱮᱭᱟ ᱥᱮ ᱪᱮᱫ ᱞᱮᱠᱟ?
ᱢᱟᱜ ᱟᱫᱚ ᱟᱵᱮᱱᱟᱝ ᱚᱲᱟᱜ ᱛᱤᱱ ᱞᱟᱹᱴᱩᱣᱟ, ᱟᱫᱚ ᱚᱱᱟ ᱠᱚᱢᱤᱴᱤ ᱴᱷᱮᱡ ᱢᱤᱫᱴᱤᱡ ᱞᱤᱠᱷᱤᱛᱚ ᱫᱚᱨᱠᱟᱥᱛᱚ ᱡᱚᱢᱟ ᱞᱟᱜᱟᱣ ᱵᱮᱱᱟ ᱟᱨ ᱩᱱᱤ- ᱯᱟᱨᱢᱤᱥᱮᱱᱮ ᱮᱢᱟᱵᱮᱱᱟ ᱟᱫᱚ ᱟᱵᱮᱱ ᱟᱹᱜᱩᱭ ᱞᱮᱠᱷᱟᱡ ᱜᱮ᱾
ᱟᱪᱪᱷᱟ ᱢᱮᱱᱠᱷᱟᱱ ᱡᱟᱦᱟᱸ ᱠᱟᱹᱢᱤ ᱞᱟᱹᱜᱤᱫ ᱛᱮᱵᱤᱱ ᱟᱹᱜᱩᱭᱫᱟ ᱚᱱᱟ ᱠᱟᱹᱢᱤ ᱨᱮᱜᱮ ᱡᱟᱛᱮ ᱚᱱᱟ ᱠᱟᱴ ᱠᱚ ᱤᱭᱟᱹ ᱠᱟᱴ ᱠᱚ ᱞᱟᱜᱟᱜ ᱢᱟ ᱥᱮ ᱠᱷᱩᱱᱴᱤ ᱠᱚ᱾
ᱦᱳᱭ ᱟᱫᱚ ᱟᱨ ᱟᱹᱛᱩ ᱦᱚᱲ ᱛᱚᱠᱚ ᱧᱮᱧᱮᱞ ᱠᱟᱱ ᱜᱮᱭᱟ ᱥᱮ᱾ ᱱᱩᱭ ᱦᱚᱲᱮ ᱞᱟᱜᱟᱣ ᱮᱫᱟᱭ ᱥᱮ ᱵᱟᱭ ᱞᱟᱜᱟᱣ ᱮᱫᱟ᱾
ᱦᱳᱭ ᱦᱳᱭ ᱱᱚᱣᱟ ᱦᱚᱸ ᱧᱮᱧᱮᱞ ᱠᱟᱱ ᱜᱮᱭᱟ ᱠᱚ ᱢᱮᱱᱠᱷᱟᱱ ᱛᱟᱞᱦᱮ ᱜᱚᱝᱠᱮ ᱱᱚᱜ-ᱚᱭ ᱡᱟᱦᱟᱸ ᱵᱤᱨᱵᱩᱨᱩ ᱨᱚᱠᱠᱷᱟ ᱥᱮ ᱵᱟᱧᱪᱟᱣ ᱵᱤᱱ ᱞᱟᱹᱭ ᱮᱫᱟ ᱢᱮᱱᱠᱷᱟᱱ ᱟᱹᱞᱤᱧᱟᱜ ᱠᱟᱛᱷᱟ ᱞᱮᱠᱟᱛᱮ ᱡᱩᱫᱤ ᱞᱤᱧ ᱠᱟᱹᱴᱤᱡ ᱞᱤᱧ ᱞᱟᱹᱭ ᱠᱷᱟᱱ
ᱦᱮᱸ ᱞᱟᱹᱭ ᱵᱤᱱ᱾
ᱢᱮᱱᱠᱷᱟᱱ ᱥᱮᱫᱟᱭ ᱢᱟ ᱦᱟᱯᱲᱟᱢ ᱠᱚᱢᱟ ᱥᱮ ᱪᱮᱫ ᱞᱮᱠᱟ ᱩᱱᱠᱩ ᱢᱟ ᱵᱤᱨ ᱵᱩᱨᱩ ᱠᱚᱨᱮ ᱜᱮ ᱵᱚᱥᱚᱵᱟᱥ᱾ ᱢᱮᱱᱠᱷᱟᱱ ᱱᱮᱛᱟᱨ ᱢᱟ ᱡᱟ ᱠᱟᱹᱴᱤᱡ ᱥᱟᱦᱟ ᱧᱚᱜ ᱠᱟᱛᱮᱜ ᱵᱚᱱ ᱦᱮᱡ ᱟᱠᱟᱱᱟ ᱱᱚᱝᱠᱟ ᱠᱟᱹᱴᱤᱡ ᱵᱟᱡᱟᱨ ᱧᱚᱜ ᱛᱮ, ᱥᱮ ᱪᱮᱫ ᱞᱮᱠᱟ?
ᱦᱳᱭ ᱦᱳᱭ᱾
ᱦᱳᱭ ᱢᱮᱱᱠᱷᱟᱱ ᱡᱩᱫᱤ ᱵᱤᱱ ᱧᱮᱞᱟ ᱞᱟᱦᱟᱛᱮ ᱥᱮ ᱥᱮᱫᱟᱭ ᱧᱚᱜ ᱨᱮ᱾ ᱚᱱᱮ ᱡᱟᱦᱟᱸ ᱚᱱᱟ ᱠᱟᱴ ᱠᱚ ᱢᱟᱜ ᱠᱟᱛᱮᱜ ᱜᱮ ᱚᱱᱟ ᱠᱚ ᱟᱠᱷᱨᱤᱧ ᱠᱚ ᱤᱫᱤᱭᱟ ᱵᱟᱡᱟᱨ ᱠᱚᱛᱮ᱾ ᱢᱮᱱᱠᱷᱟᱱ ᱚᱸᱰᱮ ᱠᱷᱚᱡ ᱠᱟᱹᱴᱤᱡ ᱠᱟᱹᱣᱰᱤ ᱧᱚᱜ ᱠᱚ ᱟᱨᱡᱟᱣ ᱡᱚᱝ-ᱟ᱾
ᱦᱮᱸ ᱦᱩᱸ᱾
ᱦᱳᱭ ᱢᱮᱱᱠᱷᱟᱱ ᱪᱮᱫ ᱵᱤᱱ ᱞᱟᱹᱭᱟ ᱚᱱᱟᱦᱚᱸ ᱞᱟᱡᱽ ᱡᱟᱞᱟ ᱜᱮ ᱜᱚᱝᱠᱮ᱾ ᱟᱫᱚ ᱠᱟ ᱰᱤ ᱦᱚᱸ ᱵᱟᱝ ᱛᱟᱦᱮᱸ ᱞᱮᱱᱠᱷᱟᱱ ᱪᱮᱫ ᱠᱚ ᱪᱮᱫ ᱦᱚᱸᱛᱚ ᱵᱟᱵᱤᱱ ᱪᱤᱠᱟᱹ ᱫᱟᱲᱮᱭᱟᱜ-ᱟ ᱥᱮ?
ᱦᱳᱭ᱾
ᱛᱟᱞᱦᱮ ᱜᱚᱢᱠᱮ ᱟᱹᱞᱤᱧ ᱡᱩᱫᱤᱧ ᱞᱟᱹᱭ ᱞᱮ ᱱᱚᱜ-ᱚᱭ ᱡᱟᱦᱟᱸ ᱟᱯᱮ ᱥᱮᱱ ᱢᱟ ᱡᱟᱭᱦᱳᱠ᱾ ᱚᱱᱠᱟ ᱠᱚᱢᱤᱴᱤ ᱯᱮ ᱵᱮᱱᱟᱣ ᱟᱠᱟ-ᱟ᱾ ᱚᱱᱟ ᱢᱟ ᱟᱹᱰᱤ ᱱᱟᱯᱟᱭ ᱠᱟᱛᱷᱟ ᱜᱮ᱾ ᱢᱮᱱᱠᱷᱟᱱ ᱟᱹᱞᱤᱧᱟᱜ ᱠᱟᱛᱷᱟ ᱛᱮ ᱡᱩᱫᱤ ᱞᱤᱧ ᱞᱟᱹᱭᱟ ᱱᱚᱝᱠᱟ ᱦᱚᱸ ᱡᱟᱦᱟᱸᱭ ᱡᱟᱦᱟᱸᱭ ᱵᱚᱱ ᱚᱱᱠᱟ ᱚᱲᱟᱜ ᱠᱚᱨᱮ ᱢᱮᱱᱟᱜ ᱠᱚᱛᱟ ᱵᱚᱱᱟ ᱵᱟᱹᱵᱩ ᱛᱟᱠᱚ, ᱢᱟᱹᱭ ᱛᱟᱠᱚ, ᱢᱮᱱᱠᱷᱟᱱ ᱱᱩᱠᱩ ᱦᱚᱸ ᱡᱩᱫᱤ ᱢᱮᱱᱠᱷᱟᱱ ᱱᱩᱠᱩ ᱦᱚᱸᱛᱚ ᱠᱚ ᱚᱞᱚᱜ ᱠᱟᱱ ᱜᱮᱭᱟ ᱥᱮ ᱯᱟᱲᱦᱟᱜ ᱠᱟᱱ ᱜᱮᱭᱟ ᱠᱚ᱾
ᱦᱳᱭ᱾
ᱠᱷᱟᱱ ᱱᱩᱠᱩ ᱠᱚᱦᱚᱸ ᱠᱚ ᱵᱟᱰᱟᱭ ᱜᱮᱭᱟ ᱡᱮ ᱮᱠᱴᱤ ᱜᱟᱪᱷ ᱮᱠᱴᱤ ᱯᱨᱟᱱ᱾ ᱠᱟᱛᱷᱟ ᱨᱮ ᱢᱟᱠᱚ ᱞᱟᱹᱭ ᱟᱠᱟᱫ᱾
ᱦᱚᱸ ᱦᱚᱸ ᱮᱠᱫᱚᱢ᱾
ᱢᱮᱱᱠᱷᱟᱱ ᱡᱟᱦᱟᱸ ᱠᱚ ᱧᱮᱞᱚᱜ ᱜᱮᱭᱟ᱾ ᱟᱹᱰᱤᱜᱟᱱ ᱡᱟᱭᱜᱟ ᱠᱚᱨᱮ ᱥᱮ ᱟᱹᱰᱤᱜᱟᱱ ᱴᱚᱴᱷᱟ ᱠᱚᱨᱮᱜ ᱜᱮ᱾ ᱡᱮ ᱪᱮᱫ ᱞᱤᱧ ᱞᱟᱹᱭᱟ ᱜᱚᱝᱠᱮ ᱢᱮᱫ ᱮᱴᱟᱡ ᱫᱚ ᱵᱟᱝ ᱛᱚ ᱥᱮᱱ ᱠᱟᱛᱮᱫ ᱫᱚᱢᱮ ᱠᱚ ᱢᱟᱜ ᱠᱟᱜ-ᱟ ᱟᱨ ᱨᱚᱦᱚᱭ ᱠᱚᱨᱮᱱᱟᱜ ᱫᱚ ᱩᱭᱦᱟᱹᱨ ᱵᱷᱟᱵᱽᱱᱟ ᱠᱚᱫᱚ ᱵᱟᱹᱱᱩᱜ ᱛᱟᱵᱚᱱᱟ᱾
ᱦᱳᱭ ᱮᱠᱫᱚᱢ᱾
ᱛᱟᱞᱦᱮ ᱢᱮᱱᱠᱷᱟᱱ ᱱᱚᱜ-ᱚᱭ ᱡᱟᱦᱟᱸ ᱟᱵᱚ ᱠᱚᱨᱮᱱ ᱜᱮ ᱡᱩᱫᱤ ᱵᱚᱱ ᱞᱟᱹᱭᱟ᱾ ᱚᱱᱠᱟ ᱡᱩᱫᱤ ᱠᱟᱹᱴᱤᱡ ᱵᱚᱱ ᱞᱟᱹᱭ ᱥᱟᱰᱮᱭᱟᱠᱚᱣᱟ᱾ ᱥᱮ ᱚᱲᱟᱜ ᱠᱚᱨᱮᱱ ᱜᱮ ᱡᱚᱛᱚ ᱠᱚᱜᱮ᱾ ᱡᱮ ᱠᱟᱠᱩ ᱛᱟᱠᱚ, ᱡᱮᱴᱩ ᱛᱟᱠᱚ, ᱵᱟᱵᱟ ᱛᱟᱠᱚ ᱥᱮ ᱟᱭᱳ ᱛᱟᱠᱚ, ᱵᱩᱰᱤ ᱛᱟᱠᱚ᱾ ᱢᱮᱱᱠᱷᱟᱱ ᱱᱩᱠᱩ ᱡᱚᱫᱤ ᱠᱟᱹᱴᱤᱡ ᱵᱚᱱ ᱞᱟᱹᱭ ᱵᱩᱡ ᱟᱠᱚᱣᱟ᱾ ᱡᱮ ᱱᱚᱣᱟ ᱠᱚᱫᱚ ᱵᱟᱝ ᱴᱷᱤᱠᱚᱜ ᱠᱟᱱᱟ ᱦᱟᱯᱮᱱ ᱫᱤᱱ ᱨᱮ ᱟᱵᱚ ᱜᱮ ᱫᱩᱠ ᱨᱮᱵᱚᱱ ᱯᱟᱲᱟᱜᱼᱟ᱾ ᱢᱮᱱᱠᱷᱟᱱ ᱡᱩᱫᱤ ᱚᱱᱟ ᱟᱹᱞᱤᱧ ᱫᱚᱞᱤᱧ ᱞᱟᱹᱭᱟ ᱟᱹᱞᱤᱧᱟᱜ ᱠᱟᱛᱷᱟ ᱞᱮᱠᱟᱛᱮ ᱡᱩᱫᱤ ᱢᱮᱱᱠᱷᱟᱱ ᱡᱟᱦᱟᱸᱭ ᱠᱚ ᱚᱱᱠᱟ ᱡᱟᱦᱟᱸᱭ ᱚᱞᱚᱜ ᱠᱚ ᱥᱮ ᱵᱟᱝᱠᱚ ᱵᱟᱰᱟᱭᱟ᱾ ᱥᱮ ᱪᱮᱫ ᱞᱮᱠᱟ ᱱᱚᱣᱟ ᱠᱚᱦᱚᱸ ᱫᱟᱨᱮ ᱫᱟᱨᱮ ᱛᱮ ᱡᱩᱫᱤ ᱵᱤᱱ ᱪᱷᱤᱴᱟᱹᱣ ᱫᱟᱲᱮᱭᱟᱜ ᱠᱷᱟᱱ ᱚᱱᱠᱟ ᱪᱤ ᱛᱟᱹᱨ ᱠᱚ ᱢᱮᱱᱠᱷᱟᱱ ᱱᱚᱣᱟ ᱠᱚᱦᱚᱸ ᱡᱟᱹᱱᱤᱡ ᱱᱟᱯᱟᱭ ᱠᱚᱜ ᱜᱮᱭᱟ ᱡᱮ ᱫᱟᱨᱮ ᱢᱟᱜ ᱠᱚ ᱢᱟᱱᱟ ᱜᱮᱭᱟ ᱥᱮ ᱱᱚᱣᱟ ᱠᱚᱫᱚ ᱦᱟᱯᱮᱱ ᱫᱤᱱ ᱨᱮ ᱟᱵᱚᱣᱟᱜ ᱵᱷᱚᱵᱤᱥᱥᱚᱛ ᱨᱮ ᱟᱵᱚᱣᱟᱜ ᱜᱮ ᱚᱥᱩᱵᱤᱫᱟ ᱨᱮᱵᱚᱱ ᱧᱩᱨᱩᱜᱼᱟ᱾
ᱮᱠᱫᱚᱢ᱾ ᱱᱚᱣᱟ ᱠᱚ ᱪᱤᱛᱟᱹᱨ ᱠᱚ ᱪᱤᱴᱟᱹᱣ ᱫᱟᱲᱮᱭᱟᱜ ᱠᱷᱟᱡ ᱫᱚ ᱱᱟᱯᱟᱭ ᱫᱚ ᱱᱟᱯᱟᱭ ᱠᱚᱜ ᱜᱮᱭᱟ ᱟᱫᱚ ᱜᱚᱝᱠᱮ
ᱵᱟᱰᱟᱭ ᱠᱟᱛᱮ ᱦᱚᱸ ᱱᱚᱣᱟ ᱵᱟᱝ ᱠᱚ ᱤᱭᱟᱹ ᱞᱟᱹᱜᱤᱫᱚᱜᱼᱟ ᱚᱠᱚᱭ ᱦᱚᱸ ᱵᱟᱝᱠᱚ ᱟᱸᱡᱚᱢ ᱞᱟᱹᱜᱤᱫᱚᱜᱼᱟ᱾
ᱦᱳᱭ ᱜᱚᱝᱠᱮ ᱢᱮᱱᱠᱷᱟᱱ ᱡᱟᱦᱟᱸ ᱵᱤᱱ ᱞᱟᱹᱭ ᱠᱮᱫᱟ ᱱᱚᱣᱟ ᱢᱟ ᱡᱚᱛᱷᱟᱛ ᱠᱟᱛᱷᱟ ᱜᱮᱵᱤᱱ ᱞᱟᱹᱭ ᱠᱟᱜᱼᱟ ᱢᱮᱱᱠᱷᱟᱱ ᱱᱚᱣᱟ ᱢᱟ ᱟᱯᱱᱟᱨᱟᱜ ᱵᱩᱡᱽ ᱥᱮ᱾
ᱦᱩᱸ᱾
ᱢᱮᱱᱠᱷᱟᱱ ᱱᱚᱣᱟ ᱡᱩᱫᱤ ᱟᱯᱱᱟᱨ ᱛᱮᱜᱮ ᱡᱩᱫᱤ ᱢᱮᱱᱠᱷᱟᱱ ᱵᱟᱝᱵᱤᱱ ᱵᱩᱡᱟ ᱛᱟᱦᱚᱞᱮ ᱡᱟᱦᱟᱸ ᱛᱤᱱᱟᱹᱜ ᱜᱮ ᱦᱚᱲ ᱠᱚ ᱞᱟᱹᱭ ᱥᱟᱰᱮᱭᱟᱵᱤᱱ ᱢᱟ ᱥᱮ ᱪᱮᱫ ᱞᱮᱠᱟ ᱮᱱᱠᱷᱟᱱ ᱛᱟᱣ ᱦᱚᱸ ᱵᱟᱝᱵᱤᱱ ᱵᱩᱡᱟ᱾
ᱦᱳᱭ ᱮᱠᱫᱚᱢ᱾ ᱩᱸᱻ ᱜᱚ ᱢᱤᱫᱴᱤᱡ ᱜᱚᱞᱯᱷᱚ ᱞᱤᱧ ᱞᱟᱹᱭ ᱟᱵᱮᱱ ᱠᱟᱱᱟ ᱦᱟᱸᱜ᱾
ᱟᱪᱪᱷᱟ ᱞᱟᱹᱭ ᱵᱤᱱ᱾
ᱢᱟᱱᱮ ᱜᱚᱞᱯᱷᱚ ᱫᱚ ᱵᱟᱝ ᱠᱟᱱᱟ ᱥᱟᱹᱨᱤ ᱠᱟᱛᱷᱟ ᱠᱟᱱ ᱜᱮᱭᱟ᱾
ᱦᱳᱭ ᱦᱳᱭ ᱞᱟᱹᱭ ᱵᱤᱱ ᱢᱟ᱾
ᱟᱞᱮ ᱟᱛᱩ ᱡᱟᱦᱟᱸ ᱨᱮᱞᱮ ᱵᱟᱥᱟ ᱠᱟᱱᱟ ᱦᱟᱸᱜ, ᱢᱟᱱᱮ ᱵᱤᱨ ᱠᱷᱚᱱ ᱫᱚ ᱠᱟᱹᱴᱤᱡ ᱛᱚ ᱥᱟᱦᱟ ᱧᱚᱜ ᱜᱮᱭᱟ᱾
ᱦᱳᱭ ᱦᱳᱭ᱾
ᱟᱫᱚ ᱵᱟᱝ ᱢᱟ ᱟᱞᱮ ᱟᱹᱛᱩ ᱨᱮᱫᱚ, ᱟᱞᱮ ᱟᱹᱛᱩ ᱫᱚ ᱯᱚᱨᱮ ᱛᱮ ᱵᱮᱱᱟᱣ ᱟᱠᱟᱱᱟ᱾ ᱞᱟᱦᱟ ᱛᱮᱫᱚ ᱪᱮᱞᱮᱫ ᱵᱤᱨ ᱛᱟᱞᱟ ᱨᱮᱜᱮ ᱟᱹᱛᱩ ᱛᱟᱦᱮᱸ ᱠᱟᱱᱟ᱾
ᱟᱪᱪᱷᱟ ᱟᱪᱪᱷᱟ ᱢᱮᱱᱠᱷᱟᱱ ᱟᱯᱮᱭᱟᱜ ᱵᱟᱝ?
ᱦᱳᱭ ᱦᱳᱭ᱾ ᱟᱫᱚ ᱚᱸᱰᱮ ᱵᱤᱨ ᱛᱟᱞᱟᱨᱮ ᱟᱹᱛᱩ ᱛᱟᱦᱮᱸ ᱞᱮᱱ ᱠᱷᱟᱡ ᱢᱟᱱᱮ ᱥᱮᱫᱟᱭ ᱫᱚ ᱚᱱᱮ ᱤᱭᱟᱹ ᱞᱮᱠᱟ ᱛᱟᱦᱮᱸ ᱠᱟᱱᱟ ᱥᱮ ᱡᱳᱨ ᱡᱟᱨ ᱢᱩᱞᱩᱠ ᱛᱟᱨ᱾
ᱦᱳᱭ ᱜᱚᱝᱠᱮ ᱱᱚᱣᱟ ᱦᱚᱸ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱠᱟᱜ-ᱟ᱾
ᱦᱳᱭ᱾ ᱟᱫᱚ ᱠᱷᱟᱲᱭᱟ ᱠᱚ ᱮᱱᱛᱮᱫ ᱫᱚᱢᱮ ᱠᱚ ᱠᱩᱢᱵᱽᱲᱩ ᱠᱟᱱ ᱛᱟᱦᱮᱸᱫ᱾
ᱢᱟᱱᱮ ᱠᱷᱟᱲᱭᱟ ᱠᱚ, ᱵᱟᱝ?
ᱦᱳᱭ, ᱟᱫᱚ ᱚᱱᱟ ᱡᱟᱞᱟᱛᱮ ᱮᱱᱛᱮᱫ ᱵᱟᱹᱭᱦᱟᱹᱲ ᱛᱟᱞᱟ ᱨᱮᱜᱮ ᱠᱚ ᱚᱲᱟᱜ ᱠᱟᱱᱟ ᱱᱤᱛᱚᱜ ᱫᱚ ᱦᱟᱸᱜ᱾
ᱟᱪᱪᱷᱟ ᱢᱮᱱᱠᱷᱟᱱ ᱠᱟᱹᱴᱤᱡ ᱥᱚᱫᱚᱨ ᱥᱮᱫ ᱠᱚ ᱥᱟᱢᱟᱝ ᱥᱮᱫ ᱠᱚ ᱦᱮᱡ ᱩᱰᱩᱠ ᱠᱟᱱᱟ, ᱵᱟᱝ?
ᱦᱳᱭ ᱦᱳᱭ᱾ ᱟᱫᱚ ᱡᱟᱹᱱᱤᱡ ᱚᱱᱠᱟ ᱢᱟᱱᱮ ᱵᱩᱨᱩ ᱨᱮᱜᱮ ᱚᱲᱟᱜ ᱡᱩᱫᱤ ᱛᱟᱦᱮᱸ ᱠᱚᱜ ᱛᱟᱞᱮ ᱠᱮᱭᱟ ᱡᱟᱹᱱᱤᱡ ᱚᱱᱠᱟ ᱫᱚ ᱡᱟᱹᱱᱤᱡ ᱵᱟᱝᱠᱚ ᱢᱟᱜ ᱜᱮᱭᱟ ᱦᱟᱸᱜ ᱵᱩᱨᱩ ᱠᱚᱫᱚ᱾
ᱦᱳᱭ ᱜᱚᱝᱠᱮ ᱢᱮᱱᱠᱷᱟᱱ ᱩᱱ ᱡᱚᱠᱷᱚᱡ ᱫᱚ ᱚᱱᱟ ᱦᱚᱸ ᱴᱷᱤᱠ ᱠᱟᱛᱷᱟ ᱜᱮᱵᱤᱱ ᱞᱟᱹᱭ ᱫᱟ ᱢᱮᱱᱠᱷᱟᱱ ᱩᱱ ᱡᱚᱠᱷᱚᱡ ᱫᱚᱠᱚ ᱠᱟᱹᱴᱤᱡ ᱵᱚᱛᱚᱨ ᱠᱚ ᱛᱟᱦᱮᱸ ᱠᱚᱜ ᱛᱟᱠᱚᱣᱟ ᱥᱮ ᱡᱮ ᱦᱚᱲ ᱠᱚ ᱢᱮᱱᱟᱜ ᱠᱟᱜ ᱠᱚᱣᱟ ᱪᱮᱫ ᱠᱚ ᱢᱮᱱᱟ ᱪᱮᱫ ᱠᱚ ᱨᱚᱨᱚᱲᱟ᱾
ᱦᱳᱭ ᱦᱳᱭ ᱟᱫᱚ ᱱᱮᱛᱟᱨ ᱛᱚ ᱦᱟᱱᱮ ᱠᱟᱴ ᱦᱟᱛᱟᱣ ᱞᱟᱹᱜᱤᱫ ᱟᱹᱰᱤ ᱟᱭᱢᱟ ᱦᱚᱲ ᱢᱚᱴᱟ ᱢᱚᱴᱟ ᱴᱟᱠᱟ ᱠᱚ ᱮᱢᱚᱜ ᱠᱟᱱᱟ᱾
ᱦᱳᱭ ᱜᱚᱝᱠᱮ
ᱦᱟᱱᱮ ᱠᱟᱴ ᱨᱮᱭᱟᱜ ᱟᱭᱢᱟ ᱞᱮᱠᱟᱱ ᱡᱤᱱᱤᱥ ᱵᱮᱱᱟᱜ ᱠᱟᱱᱟ ᱵᱤᱪᱷᱱᱟᱹ ᱫᱩᱲᱩᱵ ᱛᱮᱭᱟᱜ ᱟᱨ ᱦᱟᱱᱮ ᱟᱹᱰᱤ ᱟᱭᱢᱟ ᱟᱭᱢᱟ ᱦᱟᱱᱮ ᱟᱞᱢᱟᱨᱤ
ᱦᱳᱭ ᱜᱚᱝᱠᱮ ᱚᱱᱟ ᱡᱟᱦᱟᱸ ᱦᱳᱭ ᱜᱚᱝᱠᱮ ᱚᱱᱟ ᱡᱟᱦᱟᱸ ᱢᱟᱨᱟᱝ ᱵᱤᱫᱽᱫᱟᱹᱜᱟᱲ ᱠᱚᱨᱮ ᱦᱚᱸᱵᱚᱱ ᱧᱮᱞ ᱜᱮᱭᱟ ᱡᱟᱦᱟᱸ ᱚᱱᱟ ᱫᱩᱲᱩᱵ ᱠᱚᱛᱮᱱᱟᱜ
ᱦᱚᱭ
ᱱᱟᱱᱟ ᱦᱩᱱᱟᱨ ᱡᱤᱱᱤᱥ